ᱚ
ᱦᱮᱞᱳ
ᱦᱩᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱦᱩᱸ ᱵᱮᱥ ᱵᱟᱲᱟ ᱜᱮᱛᱚ
ᱦᱮᱸ ᱵᱮᱥ ᱵᱟᱲᱟ ᱜᱮ
ᱚᱲᱟᱜ ᱦᱚᱲ ᱠᱚ
ᱦᱩᱸ ᱥᱟᱱᱟᱢ ᱜᱮ ᱱᱟᱯᱟᱭ
ᱦᱚᱸ
ᱛᱚᱵᱮ ᱫᱤᱥᱚᱢ ᱫᱚ, ᱫᱤᱥᱚᱢ ᱫᱚ ᱛᱟᱵᱤᱱ
ᱦᱩᱸ ᱚᱱᱟ ᱫᱚ ᱦᱟᱸᱜ ᱯᱚᱨᱮ ᱞᱤᱧ ᱞᱟᱹᱭ ᱟᱵᱮᱱᱟ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱚᱸᱜᱼᱚᱭ ᱚᱲᱟᱜ ᱠᱚᱨᱮᱫ ᱜᱮ
ᱚᱸᱻ ᱡᱚᱢ ᱵᱟᱲᱟ ᱠᱚ ᱦᱩᱭᱱᱟ ᱥᱮ ᱟᱹᱣᱨᱤ
ᱦᱩᱭᱟᱠᱟᱱ ᱜᱮᱭᱟ
ᱚᱸᱻ ᱜᱚᱢᱠᱮ ᱛᱟᱞᱦᱮ ᱪᱟᱥ ᱛᱤᱱᱟᱹᱜ ᱫᱷᱟᱵᱤᱡ ᱵᱮᱱ ᱪᱤᱠᱟᱹ ᱠᱮᱫᱟ
ᱪᱮᱫ ᱵᱤᱱ ᱞᱟᱹᱭ ᱠᱮᱜᱼᱟ
ᱢᱟᱱᱮ ᱪᱟᱥ ᱠᱟᱹᱢᱤ ᱛᱤᱱᱟᱹᱜ ᱫᱷᱟᱵᱤᱡ ᱵᱮᱱ ᱪᱤᱠᱟᱹ ᱠᱮᱫᱟ ᱟᱨᱠᱤ
ᱪᱟᱥ ᱠᱟᱹᱢᱤ ᱢᱟᱛᱚ ᱟᱹᱣᱨᱤ ᱮᱦᱚᱵᱚᱜᱼᱟ ᱟᱞᱮ ᱥᱮᱫ ᱫᱚ
ᱚ ᱪᱟᱨᱟ ᱠᱚ ᱜᱤᱰᱤ ᱵᱟᱲᱟ, ᱚ ᱵᱟᱭ ᱡᱟᱹᱯᱩᱫ ᱮᱜ-ᱟ
ᱵᱟᱝᱼᱟ
ᱚᱻ ᱜᱚᱝᱠᱮ ᱟᱞᱮ ᱥᱮᱫ ᱢᱟ ᱫᱚᱢᱮ ᱡᱟᱹᱯᱩᱫ ᱦᱚᱞᱟ ᱢᱟᱫᱷᱮᱨ ᱠᱷᱚᱱ ᱟᱜ ᱡᱟᱹᱯᱩᱫ ᱫᱟ ᱱᱤᱢᱱᱚ ᱪᱟᱯ᱾
ᱟᱞᱮ ᱥᱮᱫ ᱢᱟ ᱠᱟᱹᱴᱤᱡ ᱠᱟᱹᱴᱤᱡ ᱡᱚᱨᱚᱭ ᱮᱫᱟᱭ, ᱛᱟᱨᱯᱚᱨᱮ ᱠᱷᱟᱱ ᱜᱮ ᱪᱟᱵᱟ᱾
ᱦᱚᱭ ᱦᱮᱸᱛᱚ ᱡᱚᱨᱚ ᱫᱚ ᱢᱟᱱᱮ ᱟᱞᱮ ᱦᱚᱸ ᱡᱟᱹᱯᱩᱫ ᱫᱚ ᱡᱟᱹᱯᱩᱫ ᱫᱟᱭ ᱠᱤᱱᱛᱩ ᱪᱮᱫ ᱞᱤᱧ ᱞᱟᱹᱭᱟ ᱠᱷᱮᱛ ᱠᱚᱨᱮ ᱫᱟᱜ ᱫᱚ ᱚᱱᱠᱟ ᱞᱮᱠᱟ ᱫᱚ ᱟᱹᱣᱨᱤ ᱛᱚᱸᱵᱟ ᱟᱜ ᱟᱨᱠᱤ ᱪᱟᱨᱟ ᱵᱟᱧᱪᱟᱜ ᱞᱮᱠᱟ ᱫᱟᱜ ᱮᱫᱟᱭ᱾
ᱦᱮᱸ ᱦᱮᱸ ᱚᱱᱠᱟ ᱜᱮ, ᱚᱱᱠᱟ ᱜᱮ᱾
ᱚᱻ ᱦᱩᱸ ᱢᱤᱱᱤᱢᱟ ᱟᱞᱮ ᱥᱮᱫ ᱦᱚᱸ ᱵᱟᱹᱱᱩᱜᱼᱟ ᱜᱚᱝᱠᱮ, ᱟᱹᱰᱤ ᱞᱟᱛᱟᱨ ᱨᱮ ᱫᱟᱜ᱾ ᱫᱩᱥᱚ ᱟᱲᱟᱭ ᱥᱚ ᱯᱷᱩᱴ ᱛᱤᱱᱥᱚ ᱯᱷᱩᱴ ᱛᱟᱲᱟᱣ ᱦᱩᱭᱩᱜᱼᱟ᱾ᱛᱚᱵᱮ ᱟᱹᱱᱟᱤᱡ ᱫᱟᱜ ᱧᱟᱢᱚᱜᱼᱟ᱾
ᱟᱞᱮ ᱥᱮᱫ ᱦᱚᱸ ᱚᱱᱠᱟ ᱜᱮ᱾
ᱜᱚᱝᱠᱮ ᱛᱟᱞᱚᱦᱮ ᱟᱞᱮ ᱥᱮᱫ ᱫᱚ ᱢᱚᱴᱟ ᱢᱩᱴᱤ ᱱᱤᱛᱚᱜ ᱫᱚ ᱳᱫ ᱯᱩᱴᱠᱟᱹ ᱫᱚᱢᱮ ᱠᱚ ᱡᱟᱱᱟᱢᱚᱜ ᱠᱟᱱᱟ᱾ ᱚᱱᱟ ᱜᱮ ᱡᱚᱢ ᱵᱟᱲᱟ ᱦᱩᱭᱩᱜ ᱠᱟᱱᱟ ᱪᱮᱫ ᱵᱮᱱ ᱪᱤᱠᱟᱹᱭᱟ᱾ ᱡᱟᱦᱟᱸ ᱫᱚ ᱯᱩᱨᱟᱹᱭ ᱠᱷᱮᱛ ᱠᱚ ᱥᱤ ᱵᱟᱲᱟ ᱦᱩᱭᱩᱜ ᱠᱟᱱᱟ ᱟᱨᱠᱤ
ᱦᱮᱸ ᱦᱮᱸ ᱟᱞᱮ ᱥᱮᱫ ᱦᱚᱸ ᱳᱫ ᱯᱩᱴᱠᱟᱹ ᱫᱚ ᱦᱮᱱᱟᱜ ᱠᱚᱜᱮᱭᱟ, ᱵᱟᱝ ᱫᱚ ᱵᱟᱝ ᱪᱟᱞᱟᱣ ᱜᱮ ᱵᱟᱝ ᱦᱳᱭ ᱟᱠᱟᱱᱟ ᱵᱤᱨ ᱥᱮᱫ
ᱚᱻ ᱟᱵᱮᱱ ᱵᱟᱵᱮᱱ ᱪᱟᱞᱟᱜ ᱞᱮ ᱚᱲᱟᱜ ᱦᱚᱲ ᱠᱚ ᱢᱮᱱᱟᱜ ᱠᱚᱣᱟ, ᱡᱟᱦᱟᱭ ᱜᱮ ᱟᱹᱜᱩ ᱠᱟᱛᱮ ᱠᱚ ᱡᱚᱢ ᱦᱚᱪᱚ ᱵᱤᱱᱟ᱾
ᱦᱮᱸ ᱯᱷᱤᱨᱤ ᱠᱚ ᱛᱟᱦᱮᱱᱟ ᱛᱚᱵᱮ ᱛᱚᱠᱚ ᱪᱟᱞᱟᱜᱼᱟ᱾
ᱦᱮᱸ ᱚᱱᱟ ᱢᱟ ᱠᱟᱛᱷᱟ ᱠᱟᱱ ᱜᱮᱭᱟ᱾
ᱪᱟᱞᱟᱣ ᱫᱚᱠᱚ ᱪᱟᱞᱟᱜ ᱜᱮᱭᱟ᱾ ᱵᱟᱝ ᱫᱚ ᱵᱟᱝ ᱥᱚᱢᱚᱭ ᱜᱮᱛᱮ ᱢᱮᱴᱟᱨᱟ᱾ ᱱᱟᱦᱟᱜ ᱡᱩᱜᱽ ᱨᱮ ᱦᱚᱲᱟᱜ ᱥᱚᱢᱚᱭ ᱚᱠᱟᱨᱮ
ᱦᱮᱸ ᱦᱮᱸ ᱥᱚᱢᱚᱭ ᱫᱚ ᱜᱚᱝᱠᱮ ᱳᱰᱳᱜ ᱡᱚᱝ-ᱚᱜ ᱦᱩᱭᱩᱜᱼᱟ᱾ ᱟᱨᱠᱤ ᱱᱤᱡᱮ ᱛᱮᱜᱮ ᱟᱫᱚ ᱟᱵᱮᱱ ᱫᱚ ᱡᱩᱫᱤ ᱡᱟᱦᱟᱱᱟᱜ ᱵᱮᱥ ᱛᱚ ᱠᱚᱨᱮ ᱵᱮᱱ ᱛᱟᱦᱮᱱᱟ ᱱᱤᱛᱚᱜ ᱫᱚ ᱢᱳᱵᱟᱭᱤᱞ ᱡᱩᱜᱽ ᱥᱮ ᱥᱟᱨᱟ ᱫᱤᱱ ᱢᱳᱵᱟᱭᱤᱞ ᱴᱤᱯᱟᱹ ᱴᱤᱯᱤ ᱛᱮ ᱡᱩᱫᱤ ᱵᱟᱨᱚᱴᱟ ᱮᱠᱴᱟ ᱵᱮᱱ ᱡᱟᱹᱯᱤᱫᱟ ᱛᱟᱦᱚᱞᱮ ᱵᱷᱳᱨ ᱛᱮ ᱵᱟ ᱵᱮᱱ ᱵᱮᱨᱮᱫ ᱫᱟᱲᱮᱭᱟᱜᱼᱟ ᱟᱨ ᱵᱮᱨᱮᱫ ᱡᱩᱫᱤ ᱵᱮᱱ ᱰᱮᱨᱤ ᱟᱠᱟᱫᱟ ᱥᱮ ᱱᱟᱛ ᱟᱵᱮᱱᱟᱜ ᱠᱟᱹᱢᱤ ᱠᱚᱦᱚᱸ ᱢᱟᱱᱮ ᱢᱟᱲᱟᱝ ᱠᱟᱹᱢᱤ ᱠᱚᱦᱚᱸ ᱛᱟᱭᱱᱚᱢ ᱚᱜ ᱜᱮᱭᱟ᱾
ᱴᱷᱤᱠ ᱫᱚ ᱴᱷᱤᱠ ᱜᱮ ᱵᱤᱱ ᱞᱟᱹᱭᱮᱜᱼᱟ᱾ ᱯᱷᱳᱱ ᱱᱮᱥᱟ ᱫᱚ ᱢᱮᱱᱟᱜ ᱜᱮᱭᱟ᱾ᱥᱟᱱᱟᱢᱟᱜ ᱜᱮ ᱠᱚᱢ ᱵᱮᱥᱤ
ᱠᱮᱜ ᱥᱟᱵ ᱠᱟ ᱵᱮᱱ ᱡᱩᱫᱤ ᱟᱵᱮᱱ ᱵᱷᱳᱨ ᱛᱮᱵᱮᱱ ᱵᱮᱨᱮᱜᱼᱟ ᱥᱟᱼ ᱥᱟᱵ ᱵᱮ ᱮᱱᱠᱷᱟᱡ ᱫᱚ ᱢᱚᱴᱟᱢᱩᱴᱤ ᱵᱷᱳᱨ ᱛᱮ ᱳᱫ ᱯᱩᱴᱠᱟᱹ ᱦᱟᱞᱟᱝ ᱵᱮᱱ ᱪᱟᱞᱟᱣᱱᱟ ᱥᱮᱛᱟᱜ ᱵᱮᱲᱟ ᱫᱚ ᱦᱮᱡ ᱮᱱᱟ ᱨᱟᱪᱟ ᱠᱚ ᱡᱚᱜ ᱵᱟᱲᱟ ᱟᱨᱠᱤ ᱠᱤ ᱚᱲᱟᱜ ᱚᱲᱟᱜ ᱜᱚᱞᱯᱷᱚ ᱠᱚᱵᱤᱱ ᱞᱟᱹᱭ ᱮᱫᱟ
ᱟᱨ ᱨᱟᱪᱟ ᱠᱚ ᱡᱚᱜ ᱵᱟᱲᱟ ᱴᱷᱤᱠ ᱴᱟᱭᱤᱢ ᱨᱮ ᱫᱟᱠᱟ ᱵᱟ ᱵᱤᱱ ᱤᱥᱤᱱ ᱫᱟᱲᱮᱭᱟᱜᱼᱟ, ᱟᱵᱮᱱ ᱵᱮᱨᱮᱜ ᱜᱮ ᱰᱮᱨᱤ ᱛᱮᱵᱮᱱ ᱵᱮᱨᱮᱜᱼᱟ ᱛᱤᱨᱮᱵᱮᱱ ᱪᱟᱞᱟᱜ ᱯᱩᱴᱠᱟᱹ ᱦᱟᱞᱟᱝ ᱛᱤᱨᱮ ᱜᱮ ᱨᱟᱪᱟ ᱠᱚ ᱡᱚᱜ ᱥᱟᱯᱟᱭ ᱦᱩᱭᱩᱜᱼᱟ? ᱫᱟᱠᱟ ᱛᱤᱨᱮ ᱤᱥᱤᱱᱼᱟ? ᱚᱱᱠᱟ ᱠᱟᱹᱢᱤ ᱠᱚ ᱢᱟᱲᱟᱝ ᱠᱟᱹᱢᱤ ᱠᱚ ᱛᱟᱱᱟᱢ ᱪᱟᱞᱟᱜᱼᱟ ᱟᱨᱠᱤ
ᱦᱮᱸ ᱱᱚᱣᱟ ᱫᱚ ᱥᱟᱹᱜᱤᱵ ᱢᱮᱱᱟ ᱦᱮᱸ
ᱛᱟᱞᱚᱦᱮ ᱜᱚᱝᱠᱮ ᱟᱯᱮ ᱫᱚ ᱛᱤᱱ ᱫᱷᱟᱣ ᱯᱮ ᱪᱟᱥ ᱜᱮᱭᱟ?
ᱵᱟᱨ ᱫᱷᱟᱣᱯᱮ ᱪᱟᱥᱟ ᱜᱮᱭᱟ ᱥᱮ ᱢᱤᱫ ᱫᱷᱟᱣ ᱜᱮ?
ᱱᱮᱴᱣᱟᱨᱠ ᱡᱟᱱᱤᱹᱡ ᱮ ᱯᱚᱵᱽᱞᱮᱢ ᱮ ᱛᱟᱵᱮᱱᱟ᱾
ᱦᱮᱸ ᱟᱵᱮᱱᱟᱜ ᱜᱮ ᱵᱟᱭ ᱧᱟᱢ ᱮᱫᱟ ᱜᱚᱢᱠᱮ᱾
ᱟᱹᱞᱤᱧ ᱢᱟᱛᱚ ᱢᱟᱴᱷ ᱥᱮᱫ ᱦᱮᱡ ᱠᱟᱛᱮᱜ ᱞᱤᱧ ᱨᱚᱯᱚᱲ ᱠᱟᱱ ᱫᱚ
ᱟᱹᱞᱤᱧ ᱦᱚᱸ ᱢᱟ ᱟᱹᱞᱤᱧ ᱦᱚᱸᱛᱚ ᱢᱟᱴᱷ ᱥᱮᱫ ᱨᱮᱞᱤᱧ ᱫᱩᱲᱩᱵ ᱠᱟᱱᱟ᱾ ᱟᱹᱞᱤᱧᱟᱜ ᱫᱚ ᱴᱷᱤᱠ ᱜᱮᱭᱟ ᱱᱮᱴᱣᱟᱨᱠ ᱫᱚ ᱞᱟᱹᱭᱮᱜᱼᱟ ᱞᱤᱧ ᱪᱟᱥ ᱪᱟᱥ ᱠᱟᱹᱢᱤ ᱠᱚᱫᱚ ᱵᱟᱨᱫᱷᱟᱣ ᱦᱩᱭᱩᱜ ᱜᱮᱭᱟ ᱥᱮ ᱢᱤᱫ ᱫᱷᱟᱣ ᱜᱮ ᱱᱚᱣᱟ ᱟᱥᱟᱲ ᱵᱚᱸᱜᱟ ᱜᱮ ᱟᱨᱠᱤ?
ᱟᱞᱮᱥᱮᱫ ᱫᱚ ᱢᱤᱫ ᱫᱷᱟᱣ ᱜᱮ ᱦᱩᱭᱩᱜᱼᱟ ᱟᱥᱟᱲ ᱵᱚᱸᱜᱟ ᱜᱮ᱾ ᱚᱱᱟ ᱜᱮᱞᱮ ᱡᱚᱢ ᱛᱟᱞᱮᱭᱟ ᱵᱟᱨᱚ ᱢᱟᱥ᱾
ᱚ ᱦᱮᱸ ᱛᱚ ᱟᱞᱮ ᱥᱮᱫ ᱫᱚ ᱜᱚᱝᱠᱮ ᱵᱟᱫᱷᱟ ᱦᱩᱭᱩᱜᱼᱟ ᱠᱮ ᱜᱟᱹᱰᱤ ᱜᱟᱹᱰᱤ ᱞᱮ ᱧᱟᱢᱟ ᱟᱨᱠᱤ ᱢᱟᱱᱮ ᱯᱩᱨᱟᱹ ᱵᱟᱝ ᱦᱩᱭᱩᱜᱼᱟ ᱵᱟᱹᱭᱦᱟᱹᱲ ᱵᱟᱹᱭᱦᱟᱹᱲ ᱠᱚᱫᱚ ᱦᱩᱭᱩᱜ ᱛᱟᱞᱮᱭᱟ ᱟᱨᱠᱤ ᱡᱟᱦᱟᱸ ᱫᱟᱨᱮ ᱠᱮᱱᱮᱞ ᱫᱟᱜ ᱠᱚ ᱛᱟᱦᱮᱱᱟ ᱧᱟᱢᱚᱜᱼᱟ ᱛᱤᱭᱟᱹᱜᱟᱭ ᱚᱱᱟ ᱠᱚᱫᱚ ᱵᱟᱨᱫᱷᱟᱣ ᱞᱮ ᱪᱟᱥᱟ ᱵᱟᱹᱠᱤ ᱫᱚ ᱢᱤᱫ ᱫᱷᱟᱣ ᱜᱮ ᱟᱨᱠᱤ᱾
ᱱᱟᱯᱟᱭ
ᱜᱚᱢᱠᱮ ᱛᱟᱦᱚᱞᱮ ᱥᱚᱵᱽᱡᱤ ᱠᱚ ᱪᱮᱫ ᱠᱚᱯᱮ ᱨᱚᱦᱚᱭ ᱟᱠᱟᱫᱟ?
ᱥᱚᱵᱽᱡᱤ ᱠᱚᱫᱚ ᱟᱞᱮ ᱥᱮᱫ ᱫᱚ ᱵᱟᱝᱞᱮ ᱨᱚᱦᱚᱭ ᱜᱮᱭᱟ ᱡᱟ ᱦᱩᱲᱩ ᱜᱮ᱾ ᱟᱨ ᱡᱟᱦᱟᱸ ᱜᱮ ᱥᱤᱡᱤᱱ ᱨᱮ ᱵᱟᱫᱟᱢ
ᱟᱞᱮ ᱠᱤ
ᱦᱮᱸ ᱦᱮᱸ ᱦᱮᱸ ᱢᱟᱱᱮ ᱠᱤᱨᱤᱧ ᱠᱟ ᱠᱟᱛᱮᱮᱫ ᱜᱮ ᱥᱚᱵᱽᱡᱤ ᱠᱚᱫᱚ ᱡᱚᱢ ᱵᱟᱲ ᱜᱮᱭᱟᱯᱮ ᱵᱟᱝ?
ᱦᱮᱸ ᱦᱮᱸ ᱮᱠᱫᱚᱢ᱾
ᱦᱩᱸᱠᱟ ᱟᱞᱮᱥᱮᱫ ᱫᱚ ᱢᱚᱴᱟᱢᱩᱴᱤ ᱥᱚᱵᱽᱡᱤ ᱫᱚᱞᱮ ᱨᱚᱦᱚᱭ ᱱᱤᱡᱮ ᱞᱟᱹᱜᱤᱫ ᱫᱚᱞᱮ ᱨᱚᱦᱚᱭ ᱜᱮᱭᱟ ᱟᱠᱷᱟᱨᱤᱧ ᱞᱟᱹᱜᱤᱫ ᱫᱚ ᱠᱚᱢ ᱟᱨᱠᱤ ᱠᱚᱯᱷᱤ ᱫᱚ ᱠᱟᱴᱤᱡ ᱵᱤᱥᱤ ᱧᱚᱜᱞ ᱞᱮ ᱪᱟᱥᱟ ᱚᱱᱟᱫᱚ ᱟᱠᱷᱨᱤᱧ ᱵᱟᱲᱟ ᱞᱮ ᱾ ᱟᱨ ᱵᱟᱹᱠᱤ ᱫᱚ ᱱᱤᱡᱮ ᱡᱚᱢ ᱞᱟᱹᱜᱤᱫ ᱫᱚ ᱵᱟᱨᱚ ᱢᱟᱥ ᱜᱮ ᱥᱚᱵᱡᱤ ᱫᱚ ᱛᱟᱦᱮᱸᱱ ᱛᱟᱞᱮᱭᱟ᱾
ᱯᱷᱮᱥ
ᱟᱨ ᱡᱟ ᱜᱚᱝᱠᱮ ᱥᱚᱵᱽᱡᱤ ᱨᱮᱱᱟᱜ ᱡᱟ ᱫᱟᱢ ᱚᱱᱟ ᱠᱷᱚᱱᱟᱜ ᱫᱚ ᱯᱳᱞᱴᱤ ᱥᱤᱢ ᱡᱚᱢ ᱵᱷᱟᱜᱤᱭᱟ ᱥᱮ ᱪᱮᱫ?
ᱦᱮᱸ ᱮᱠᱫᱚᱢ ᱯᱩᱞᱴᱤ ᱥᱤᱢ ᱫᱚ ᱟᱞᱮ ᱫᱚ ᱠᱷᱩᱵ ᱠᱚᱢ ᱜᱮᱞᱮ ᱡᱚᱢ ᱠᱚᱣᱟ ᱢᱟᱱᱮ ᱫᱮᱥᱤ ᱦᱮᱱᱟᱜ ᱠᱚᱣᱟ ᱛᱚ
ᱛᱚ ᱛᱟᱦᱚᱞᱮ ᱟᱯᱮ ᱫᱚ ᱥᱤᱢ ᱫᱚ ᱟᱹᱰᱤ ᱡᱳᱨ ᱯᱮ ᱪᱟᱥ ᱠᱚᱣᱟ ᱡᱟᱹᱱᱤᱡ ᱵᱟᱝ?
ᱟᱹᱰᱤ ᱡᱳᱨ
ᱛᱟᱦᱚᱞᱮ ᱵᱤᱨ ᱫᱤᱥᱚᱢ ᱠᱚᱞᱮᱠᱟ ᱛᱩᱭᱩ ᱠᱚ ᱥᱤᱢ ᱠᱚ ᱟᱹᱛᱠᱤᱨ ᱠᱚᱣᱟ ᱥᱮ ᱵᱟᱝ ᱛᱟᱦᱚᱞᱮ?
ᱟᱫᱚ ᱚᱱᱟ ᱠᱚ ᱞᱟᱹᱜᱤᱫ ᱢᱟ ᱥᱮᱛᱟ ᱠᱚᱞᱮ ᱟᱹᱥᱩᱞ ᱟᱠᱟᱫ ᱠᱚᱣᱟ ᱥᱮ?
ᱚ ᱥᱮᱛᱟ ᱠᱚ ᱯᱷᱟᱹᱠᱤ ᱦᱚᱪᱚᱜ ᱜᱮᱭᱟ ᱟᱞᱮ ᱥᱮᱫ ᱢᱟ ᱟᱞᱮ ᱥᱤᱢ
ᱦᱮᱸ ᱢᱤᱫ ᱫᱷᱟᱣ ᱵᱟᱨ ᱫᱷᱟᱣ ᱫᱚ ᱦᱩᱭᱩᱜ ᱜᱮᱭᱟ ᱠᱤᱱᱛᱩ ᱵᱤᱥᱤᱨ ᱵᱷᱟᱜᱽ ᱜᱮ ᱥᱮᱯᱴᱤ
ᱚ ᱦᱮᱸ ᱦᱮᱸ ᱢᱟᱱᱮ ᱛᱳᱭᱳ ᱟᱜ ᱫᱚ ᱵᱩᱫᱽᱫᱷᱤ ᱪᱟᱞᱟᱠ ᱠᱚ ᱞᱟᱹᱭᱟ ᱛᱚ ᱥᱮᱭᱟᱞ ᱯᱚᱱᱰᱤᱛ ᱮ ᱠᱟᱨᱚᱱ ᱛᱮ ᱢᱟᱱᱮ ᱛᱳᱭᱳ ᱫᱚ ᱥᱮᱛᱟᱜ ᱵᱮᱨᱮᱫ ᱞᱟᱦᱟ ᱨᱮᱠᱚ ᱦᱤᱡᱩᱜᱼᱟ ᱚᱱᱟ ᱵᱷᱳᱨ ᱛᱮ
ᱮᱠᱫᱚᱢ ᱟᱫᱚ ᱢᱤᱫ ᱫᱷᱟᱣ ᱵᱟᱨ ᱫᱷᱟᱣ ᱫᱚ ᱦᱩᱭ ᱜᱚᱫᱚᱜ ᱜᱮᱭᱟ ᱮᱴᱟᱜ ᱥᱮᱫ ᱡᱩᱫᱤ ᱠᱚ ᱫᱟᱬᱟᱱ ᱠᱚ ᱥᱮᱱ ᱮᱱᱟ
ᱦᱮᱸ ᱦᱮᱸ
ᱫᱤᱭᱮ ᱦᱩᱭ ᱜᱚᱫᱚᱜ ᱜᱮᱭᱟ ᱚᱱᱛᱮ ᱨᱮᱠᱚ ᱥᱟᱵ ᱦᱚᱪᱚ ᱜᱚᱫᱚᱜᱼᱟ᱾
ᱚ ᱦᱮᱸ ᱦᱮᱸ ᱟᱞᱮ ᱦᱚᱸᱞᱮ ᱥᱟᱵ ᱠᱚᱜᱮᱭᱟ ᱢᱟᱡᱷᱮ ᱥᱟᱡᱷᱮ ᱛᱩᱭᱩ ᱠᱚ ᱨᱟᱹᱜᱤᱛᱮ ᱡᱟᱹᱛᱤ ᱠᱚ ᱢᱮᱱᱟᱜᱼᱟ ᱚᱱᱟ ᱥᱩᱛ ᱡᱟᱹᱛᱤ ᱠᱚ ᱚᱱᱟ ᱚᱫᱟᱜ ᱢᱮᱥᱮ ᱚᱱᱟ ᱢᱟ ᱠᱟᱛᱷᱟ ᱠᱟᱱ ᱜᱮᱭᱟ
ᱩᱱᱠᱩ ᱦᱚᱸ ᱢᱤᱫᱴᱟᱝ ᱵᱟᱨᱭᱟ ᱡᱚᱢ ᱦᱚᱪᱚᱱ ᱟᱯᱱᱟᱨ ᱦᱚᱸ ᱡᱚᱢ ᱠᱚ ᱦᱩᱭᱩᱜᱼᱟ ᱞᱟᱡ ᱡᱟᱞᱟ ᱫᱚ ᱟᱹᱰᱤ ᱡᱟᱞᱟ ᱥᱮ
ᱟᱹᱰᱤ ᱡᱟᱞᱟ ᱟᱹᱰᱤ ᱡᱟᱞᱟ ᱫᱟᱜ ᱞᱟᱹᱜᱤᱫ ᱛᱜᱮᱚ ᱩᱱᱟᱹᱜ ᱠᱤᱪᱷᱩ ᱵᱟᱝ
ᱦᱩ
ᱦᱩ ᱚᱱᱟ ᱜᱟᱛᱮ ᱢᱟ ᱦᱟᱰᱜᱟᱨ ᱠᱚ ᱦᱟᱹᱛᱤᱼᱢᱟᱹᱛᱤ ᱠᱚᱠᱚ ᱦᱤᱡᱩᱜᱼᱟ ᱥᱮ ᱪᱮ ᱟᱯᱮ ᱥᱮᱫ ᱜᱚᱢᱠᱮ
ᱦᱮᱸ ᱦᱤᱡᱩᱜ ᱜᱮᱭᱟ ᱠᱚ ᱦᱚᱞᱟ ᱜᱮᱠᱚ ᱦᱮᱡ ᱞᱮᱱᱟ᱾
ᱦᱟᱛᱤ
ᱪᱟᱞᱟᱣᱮᱱ ᱧᱤᱫᱟᱹ ᱜᱮ
ᱦᱩᱸᱻ
ᱦᱮᱡ ᱞᱮᱱᱟ ᱠᱚ ᱠᱩᱲᱤᱴᱤ ᱟᱛᱩ ᱫᱚ ᱵᱟᱝ ᱠᱚ ᱵᱚᱞᱚ ᱟᱠᱟᱱᱟ ᱥᱟᱭᱤᱰ ᱥᱟᱭᱤᱰ ᱛᱮᱠᱚ ᱯᱟᱨᱚᱢ ᱱᱟ ᱟᱨᱠᱤ᱾
ᱚ ᱚ ᱢᱟᱱᱮ ᱟᱯᱮᱫᱚ ᱢᱟᱱᱮ ᱦᱤᱨᱤ ᱫᱚᱠᱚ ᱦᱤᱨᱤ ᱛᱟᱦᱮ ᱟᱯᱮ ᱦᱳᱨᱳ ᱠᱚᱫᱚ ᱠᱚ ᱡᱚᱢ ᱜᱮᱭᱟ ᱛᱟᱦᱚᱞᱮ ᱦᱚᱭ ᱥᱚᱢᱚᱭ
ᱵᱟᱝ ᱟᱞᱮᱭᱟᱜ ᱦᱳᱲᱳ ᱨᱚᱦᱚᱭ ᱡᱟᱭᱜᱟ ᱫᱚ ᱠᱟᱹᱴᱤᱡ ᱜᱷᱮᱨᱟᱣ ᱜᱮᱭᱟ ᱢᱟᱱᱮ ᱜᱷᱚᱸᱡᱚᱝ ᱡᱟᱭᱜᱟ ᱜᱮᱭᱟ ᱚᱸᱰᱮ ᱫᱚ ᱵᱟᱝ ᱠᱚ ᱥᱮᱱ ᱜᱚᱫᱚᱜᱼᱟ
ᱚ ᱦᱮᱸ ᱢᱟᱱᱮ ᱵᱟᱥᱟᱜ ᱵᱟᱥᱟᱜ ᱞᱮᱠᱟ ᱠᱚ ᱛᱟᱦᱮᱱ ᱜᱮᱭᱟ ᱥᱮ ᱯᱟᱨᱚᱢᱚᱜ ᱜᱮᱭᱟ ᱠᱚ ᱮᱢᱱᱤ
ᱯᱟᱨᱚᱢᱪᱟᱜᱼᱟᱠᱚ ᱦᱩᱲᱩ ᱵᱟᱹᱫᱽ ᱫᱷᱟᱨᱮ ᱫᱷᱟᱨᱮ ᱛᱮᱫᱚ ᱟᱨ ᱡᱟᱦᱟᱸ ᱵᱟᱥᱟᱜ ᱫᱚ ᱵᱤᱨ ᱫᱚ ᱠᱟᱹᱴᱤᱡ ᱥᱟᱸᱜᱤᱧ ᱜᱮᱭᱟ
ᱚ ᱵᱟᱥᱟᱜ ᱵᱤᱨ ᱫᱚ ᱵᱟᱝ ᱦᱮᱸ ᱛᱟᱦᱞᱮ ᱦᱟᱹᱛᱤ ᱢᱮᱱᱟᱜ ᱠᱚᱣᱟ ᱢᱟᱱᱮ ᱥᱩᱠᱨᱤ ᱦᱚᱛᱚ ᱢᱮᱱᱟᱜ ᱠᱚᱣᱟ
ᱥᱩᱠᱨᱤ ᱦᱮᱸ ᱦᱮᱱᱟᱜ ᱠᱚᱜᱮᱭᱟ ᱵᱤᱨ ᱨᱮᱱ ᱛᱚ
ᱦᱮᱸ ᱵᱤᱨ ᱨᱮᱜᱮ ᱟᱨᱠᱤ ᱥᱮᱸᱫᱽᱨᱟ ᱠᱚ ᱵᱟᱯᱮ ᱪᱟᱞᱟᱜ ᱜᱮᱭᱟ ᱥᱩᱠᱨᱤ ᱥᱮᱸᱫᱽᱨᱟ ᱠᱚ᱾ ᱚ ᱦᱮᱸᱛᱚ ᱥᱩᱠᱨᱤ ᱥᱮᱸᱫᱽᱨᱟ ᱪᱟᱞᱟᱜ ᱫᱚᱨᱠᱟᱨ ᱛᱚ
ᱵᱤᱨ ᱨᱮᱦᱚᱸ ᱦᱮᱱᱟᱜ ᱠᱚᱣᱟ ᱚᱲᱟᱜ ᱨᱮᱦᱚᱸ ᱦᱮᱱᱟᱜ ᱠᱚᱣᱟ ᱡᱷᱚᱛᱚ ᱜᱮ ᱥᱟᱭᱤᱰ ᱵᱤᱡᱽᱱᱮᱥ ᱫᱚ ᱫᱚᱦᱚ ᱦᱩᱭᱩᱜ ᱟ ᱥᱮ
ᱦᱮᱸ ᱦᱮᱸ ᱚᱱᱟ ᱟᱹᱥᱩᱞ ᱥᱩᱠᱨᱤ ᱟᱨ ᱪᱠᱟ ᱪᱮᱫ ᱠᱟᱱ ᱥᱩᱠᱨᱤ ᱯᱮ ᱟᱹᱥᱩᱞ ᱟᱠᱟᱫ ᱠᱚᱣᱟ ᱫᱮᱥᱤ ᱥᱮ ᱩᱱᱠᱩ ᱡᱟᱦᱟᱸ ᱡᱷᱟᱹᱞ ᱞᱩᱛᱩᱨ ᱠᱚ
ᱚᱥᱴᱨᱮᱞᱤᱭᱟ ᱦᱚᱸ ᱦᱮᱱᱟᱜ ᱠᱚᱣᱟ ᱫᱮᱥᱤ ᱦᱚᱸ ᱦᱮᱱᱟᱜ ᱠᱚᱣᱟ᱾
ᱚ ᱩᱱᱠᱩ ᱫᱚ ᱚᱥᱴᱨᱮᱞᱤᱭᱟ ᱠᱚ ᱢᱮᱛᱟ ᱠᱚᱣᱟ ᱵᱟᱝ ᱟᱞᱮ ᱥᱮᱫ ᱫᱚ ᱢᱟᱱᱮ ᱩᱱᱠᱩ ᱫᱚ ᱩᱱᱟᱹᱜ ᱵᱟᱞᱮ ᱪᱟᱥ ᱟᱠᱟᱫ ᱠᱚᱣᱟ ᱫᱮᱥᱤ ᱥᱩᱠ ᱩᱠᱨᱤ ᱜᱮ ᱢᱤᱫᱴᱟᱝ ᱵᱟᱨᱭᱟ ᱚᱲᱟᱜ ᱠᱚᱨᱮ ᱠᱚ ᱫᱚᱦᱚ ᱵᱟᱲᱟ ᱟᱠᱟᱫ ᱠᱚᱣᱟ ᱟᱨᱠᱤ
ᱦᱮᱸ
ᱢᱟᱱᱮ ᱦᱟᱱᱠᱩ ᱢᱟᱱᱮ ᱯᱚᱭᱥᱟ ᱞᱟᱹᱜᱤᱫ ᱫᱚ ᱦᱟᱱᱠᱚ ᱥᱩᱠᱨᱤ ᱡᱚᱢ ᱞᱟᱹᱜᱤᱫ ᱫᱚ ᱫᱮᱥᱤ ᱵᱟᱝ
ᱫᱮᱥᱤ ᱦᱮᱸ ᱡᱟᱦᱟᱸ ᱟᱵᱚᱣᱟᱜ ᱥᱚᱦᱨᱟᱭ ᱠᱚᱨᱮ ᱜᱚᱡ ᱵᱟᱲᱟ ᱦᱩᱭᱩᱜᱼᱟ
ᱚ ᱢᱟᱱᱮ ᱫᱮᱥᱤ ᱫᱮᱥᱤ ᱥᱩᱠᱨᱤ ᱡᱟᱜᱮ ᱠᱩᱲᱤ ᱯᱚᱸᱪᱤᱥ ᱠᱮᱡᱤ ᱛᱤᱨᱤᱥ ᱠᱮᱡᱤ
ᱵᱟᱝ ᱫᱮᱥᱤ ᱥᱩᱠᱨᱤ ᱦᱚᱸᱛᱚ ᱯᱚᱱᱪᱟᱥ ᱠᱮᱡᱤ ᱫᱷᱟᱹᱵᱤᱡ ᱫᱚᱠᱚ ᱪᱟᱜ
ᱪᱟᱜ ᱟᱠᱚ ᱪᱟᱜ ᱟᱠᱚ ᱚᱵᱚᱥᱳᱭ᱾
ᱠᱟᱹᱴᱤᱡ ᱫᱚᱦᱚ ᱧᱚᱜ ᱦᱩᱭᱩᱜᱼᱟ
ᱦᱮᱸ ᱢᱟᱱᱮ ᱵᱚᱪᱷᱚᱨ ᱯᱩᱨᱟᱹ ᱫᱚ ᱦᱩᱭᱩᱜᱼᱟ ᱟᱨᱠᱤ ᱵᱚᱪᱷᱚᱨ ᱯᱩᱨᱟᱹᱣ ᱞᱮᱱᱠᱷᱟᱱ ᱢᱚᱴᱟᱢᱩᱴᱤ ᱠᱚ ᱟᱨ ᱱᱟᱠᱚ ᱡᱟᱦᱟᱸ ᱦᱟᱱᱠᱩ ᱡᱟᱦᱟᱸ ᱵᱮᱱ ᱞᱟᱹᱭ ᱠᱮᱫ ᱠᱚᱣᱟ ᱚᱥᱴᱨᱮᱞᱤᱭᱟ ᱥᱩᱠᱨᱮ ᱩᱱᱠᱩ ᱫᱚ ᱪᱷᱚ ᱢᱟᱥ ᱛᱮᱜᱮ ᱯᱚᱧᱪᱟᱥ ᱫᱚᱠᱚ ᱯᱟᱨᱚᱢᱟ ᱵᱟᱝ ᱡᱚᱢ ᱡᱩᱫᱤ ᱴᱷᱤᱠ ᱢᱚᱛᱚᱢ ᱮᱢᱟ ᱠᱚᱣᱟ
ᱦᱮᱸ ᱟᱹᱰᱤ ᱢᱟᱨᱟᱝ ᱠᱚ ᱦᱩᱭᱩᱜᱼᱟ
ᱦᱩᱸ ᱚᱱᱟᱛᱮ ᱟᱨᱠᱤ ᱩᱱᱠᱩ ᱜᱮ ᱵᱤᱥᱤ ᱠᱚ ᱪᱟᱥᱮᱫ ᱠᱚᱣᱟ ᱵᱤᱡᱽᱱᱮᱥ ᱫᱚ ᱩᱱᱠᱩ ᱜᱮ ᱪᱟᱥ ᱫᱚ ᱴᱷᱤᱠ ᱜᱮᱭᱟ᱾ ᱟᱨ ᱡᱚᱢ ᱞᱟᱹᱜᱤᱫ ᱫᱚ ᱱᱩᱠᱩ ᱟᱨᱠᱤ ᱦᱮᱸ ᱵᱟᱝ
ᱦᱮᱸ
ᱛᱟᱦᱚᱞ ᱟᱢᱵᱟᱵᱚᱛᱤ ᱨᱮ ᱥᱠᱨᱤ ᱡᱤᱞ ᱵᱮᱱ ᱡᱚᱢ ᱞᱮᱫᱟ ᱥᱮ ᱵᱟᱝ ᱥᱩᱠᱨᱤ ᱡᱤᱞ ᱯᱤᱴᱷᱟᱹ
ᱡᱚᱢ ᱦᱩᱭ ᱞᱮᱱ ᱜᱮᱭᱟ ᱟᱞᱮ ᱥᱟᱭᱤᱴ ᱚᱲᱟᱜ ᱨᱮᱜᱮ ᱢᱤᱫᱴᱟᱝ ᱠᱚ ᱜᱚᱡ ᱞᱮᱫᱮᱭᱟ
ᱚ ᱜᱚᱝᱠᱮ ᱥᱩᱠᱨᱤ ᱡᱤᱞ ᱠᱷᱚᱱᱟᱜ ᱫᱚ ᱵᱚᱦᱚᱜ ᱫᱚ ᱟᱹᱰᱤ ᱡᱩᱛ ᱵᱩᱡᱷᱟᱹᱜᱼᱟ ᱥᱮ ᱵᱟᱝ
ᱦᱮᱸ ᱮᱠᱫᱚᱢ ᱚᱱᱟ ᱜᱮᱛᱚ ᱥᱤᱵᱤᱞᱟ
ᱵᱚᱦᱚᱜ ᱜᱮ ᱦᱮᱸᱥᱮ
ᱦᱮᱸ ᱚᱱᱟ ᱫᱚ ᱠᱟᱹᱴᱤᱡ ᱠᱟᱹᱴᱤᱡ ᱥᱟᱨᱟᱢ ᱦᱚᱲ ᱜᱮᱠᱚ ᱟᱥᱟᱜᱼᱟ
ᱦᱮᱸ ᱡᱟᱦᱟᱸᱭ ᱜᱮ ᱢᱟᱱᱮ ᱡᱤᱞ ᱫᱚ ᱵᱟᱭ ᱞᱟᱹᱭ ᱨᱮᱦᱚᱸ ᱵᱚᱦᱚᱜ ᱫᱚ ᱠᱟᱹᱴᱤᱡ ᱞᱟᱹᱭᱟᱜ ᱜᱮᱭᱟ ᱵᱚᱦᱚᱜ ᱜᱚᱡ ᱠᱮᱫᱮᱟᱭ ᱠᱟᱹᱴᱤᱡ ᱦᱚᱸ ᱵᱚᱦᱚᱜ ᱵᱟᱭ ᱮᱢᱟᱫᱤᱧᱟ ᱵᱟᱝ
ᱮᱠᱛᱚ
ᱦᱮᱸ ᱦᱮᱸᱛᱚ ᱚᱱᱟ ᱢᱟ ᱠᱟᱛᱷᱟ ᱠᱟᱱ ᱜᱮᱭᱟ
ᱟᱹᱵᱤᱱ ᱥᱮᱫ ᱫᱚ ᱦᱚᱭᱮᱜᱼᱟ ᱥᱮ ᱪᱮᱫ ᱠᱟᱹᱴᱤᱡ ᱠᱟᱹᱴᱤᱡ ᱟᱣᱟᱡᱽ ᱦᱤᱡᱩᱜ ᱚᱠᱟ ᱫᱚ ᱵᱮᱠᱨᱟᱣᱩᱱ ᱾
ᱦᱮᱸ ᱦᱟᱞᱠᱟ ᱦᱟᱞᱠᱟ ᱾ ᱚᱱᱠᱟ ᱢᱟᱡᱷᱮ ᱥᱟᱡᱷᱮ ᱦᱚᱭᱟᱜᱟᱜ ᱠᱟᱱᱟ ᱢᱮ ᱱᱤᱢᱱᱚ ᱪᱟᱯ ᱠᱟᱛᱮ ᱫᱟᱜ ᱫᱟᱜ ᱮ ᱡᱤᱯᱤ ᱡᱤᱯᱤᱭᱤᱭᱟ ᱠᱟᱹᱴᱤᱡ ᱠᱟᱹᱴᱤᱡ ᱚᱠᱟ ᱥᱚᱢᱚᱭ ᱠᱟᱹᱴᱤᱡ ᱾ ᱦᱚᱭᱟᱜ ᱠᱟᱱᱟ
ᱵᱟᱲᱟᱮᱸᱟᱞᱮᱼᱟ ᱞᱮ ᱾
ᱚᱱᱠᱟ ᱜᱮ ᱟᱞᱮ ᱥᱮᱫ ᱦᱚᱸ ᱱᱮᱜᱮ ᱠᱷᱟᱱ ᱜᱮ ᱡᱚᱨᱚᱭᱮᱫᱟᱭ ᱾ ᱢᱤᱫ ᱜᱷᱟᱹᱲᱤᱡ ᱠᱷᱟᱱ ᱜᱮ ᱠᱟᱴᱟᱣ ᱫᱟᱭ ᱾
ᱦᱮᱸ ᱚᱱᱠᱟ ᱜᱮ ᱟᱨᱠᱤ ᱢᱮᱱᱠᱷᱟᱱ ᱾
ᱵᱟᱝ ᱡᱟᱦᱟᱸ ᱛᱮᱵᱤᱱ ᱪᱟ ᱫᱟᱲᱮᱭᱟᱜ ᱵᱟᱝ ᱡᱟᱦᱟᱱᱟᱜ ᱵᱤᱱ ᱠᱟᱹᱢᱤ ᱫᱟᱲᱮᱭᱟᱜ ᱾
ᱚᱱᱟ ᱢᱟ ᱠᱟᱛᱷᱟ ᱠᱟᱱ ᱜᱮᱭᱟ ᱟᱨ ᱪᱮᱫ ᱵᱮᱱ ᱪᱤᱠᱟᱹᱭᱟ ᱾ ᱪᱤᱠᱟᱹ ᱫᱟᱲᱮᱭᱟᱜᱼᱟ ᱟᱵᱚᱣᱟᱜ ᱪᱮᱫ ᱠᱚ ᱞᱟᱹᱭ ᱵᱟᱲᱟᱭᱮᱫᱟ ᱢᱚᱴᱟᱢᱩᱴᱤ ᱪᱟᱥ ᱱᱤᱭᱟᱹ ᱵᱟᱫ ᱫᱚ ᱦᱩᱭᱩᱜᱼᱟᱥ ᱥᱮ ᱵᱟᱝ ᱛᱟᱦᱚᱞᱮ ᱾ ᱪᱮᱫ ᱚᱵᱚᱥᱛᱟ ᱟᱵᱚᱣᱟᱜ ᱦᱩᱭᱩᱜ ᱛᱟᱵᱚᱱᱟ ᱾
ᱪᱤᱠᱟᱹ ᱛᱮᱞᱤᱧ ᱞᱟᱹᱭᱟᱵᱤᱱᱟ ᱚᱱᱟ ᱠᱟᱛᱷᱟ ᱫᱚ ᱾ ᱠᱷᱚᱵᱚᱨ ᱠᱚᱫᱚ ᱟᱹᱞᱤᱧ ᱢᱟᱛᱚ ᱵᱤᱥᱤ ᱵᱟᱝᱞᱤᱧ ᱧᱮᱞ ᱜᱮᱭᱟ ᱾
ᱦᱚᱭ ᱾ ᱟᱫᱚ ᱡᱩᱫᱤ ᱵᱮᱱ ᱟᱸᱡᱚᱢ ᱵᱟᱲᱟ ᱠᱟᱜ ᱠᱷᱟᱡ ᱡᱮ ᱱᱮᱥ ᱫᱚ ᱪᱟᱥ ᱦᱩᱭᱩᱜ ᱟᱥᱮ ᱵᱟᱝ ᱾ ᱪᱮᱫ ᱞᱮᱠᱟ ᱢᱮᱱᱟᱜᱼᱟ ᱾
ᱢᱤᱫ ᱫᱷᱟᱣᱮ ᱫᱟᱜ ᱯᱮᱨᱮᱡ ᱞᱮᱠᱷᱟᱱᱡ ᱫᱚ ᱟᱞᱮ ᱥᱮᱫ ᱫᱚ ᱫᱟᱜ ᱡᱚᱢᱟ ᱛᱟᱦᱮᱱᱟ ᱾
ᱚ ᱛᱟᱦᱞᱮ ᱪᱟᱯ ᱫᱚ ᱢᱮ ᱠᱳᱱᱳ ᱨᱚᱠᱚᱢ ᱡᱩᱫᱤ ᱢᱤᱫ ᱫᱷᱟᱣ ᱯᱮᱨᱮᱡᱚᱜᱼᱟ᱾
ᱦᱮᱸ ᱡᱟᱨᱱᱟᱜ-ᱟ ᱾
ᱚ᱾ ᱛᱟ ᱠᱦᱮᱛ ᱯᱩᱲᱭᱟᱹ ᱠᱷᱮᱛ ᱠᱚᱵᱚᱱ ᱥᱤ ᱯᱩᱨᱟᱹᱣ ᱠᱟᱜᱼᱟ ᱥᱮ ᱟᱹᱣᱨᱤ ᱢᱤᱫ ᱫᱷᱟᱣ ᱠᱟᱛᱮᱫ ᱾
ᱦᱮᱸ ᱦᱮᱸ ᱯᱚᱲᱟᱣᱯᱴᱟᱣ ᱫᱚ ᱦᱩᱭᱟ ᱟᱠᱟᱱ ᱜᱮᱭᱟ ᱾
ᱚᱱᱠᱟ ᱦᱮᱸ ᱾ ᱥᱮᱵᱮ ᱢᱚᱱᱮᱭ ᱠᱫ ᱡᱮ ᱮᱠᱟᱞ ᱢᱟᱱᱮ ᱡᱚᱠᱷᱚᱱ ᱫᱟᱜ ᱞᱟᱜᱟᱜᱼᱟ ᱢᱤᱫ ᱫᱷᱟᱣ ᱴᱨᱟᱠᱟᱨᱴᱟᱨ ᱛᱮ ᱵᱟᱟᱨᱫᱷᱟᱣ ᱥᱤᱭᱟᱜ ᱢᱮ ᱟᱨ ᱨᱚᱦᱚᱭ ᱠᱟᱜ ᱢᱮ ᱾
ᱵᱟᱝᱟ ᱚᱱᱠᱟ ᱫᱚ ᱵᱟᱝ ᱡᱩᱛᱩᱜᱼᱟ ᱾
ᱵᱟᱝ ᱱᱤᱛᱚᱜ ᱢᱟᱱᱮ ᱜᱷᱟᱸᱥ ᱠᱚ ᱵᱟᱝ ᱜᱩᱡᱩᱜᱼᱟ ᱟᱨᱠᱤ ᱦ ᱥᱮ ᱾
ᱵᱟᱝ ᱜᱩᱡᱩᱜᱼᱟ ᱟᱨᱠᱤ ᱦᱳᱭ ᱚᱱᱟᱜᱮ ᱾
ᱦᱩᱸ ᱦᱩᱸ ᱾ ᱟᱹᱞᱤᱦᱚ ᱦᱚᱸ ᱚᱱᱠᱟ ᱢᱤᱫ ᱫᱷᱟᱣ ᱠᱟᱛᱮᱫ ᱥᱤ ᱫᱚ ᱢᱮᱱᱟᱜ ᱛᱟᱹᱞᱤᱧᱟ ᱟᱨᱠᱤ ᱵᱟᱠᱷᱟᱱ ᱡᱟ ᱜᱷᱟᱥ ᱠᱟᱱᱟ ᱾
ᱡᱟᱦᱟᱸᱜᱮ ᱜᱳᱵᱚᱨ ᱥᱟᱨ ᱠᱚ ᱮᱢ ᱠᱟᱛᱮᱜ ᱥᱤ ᱵᱟᱲᱟ ᱦᱩᱭ ᱟᱠᱟᱱᱟ ᱢᱤᱫ ᱫᱷᱟᱣ ᱾
ᱚ ᱚ ᱾
ᱛᱟᱨᱯᱚᱨᱮ ᱟᱨ ᱢᱤᱫ ᱫᱷᱟᱣ ᱮᱠᱟᱞᱛᱮ ᱨᱚᱦᱚᱭ ᱥᱚᱢᱚᱭ ᱾
ᱦᱩᱸ ᱦᱩᱸ ᱮᱱᱠᱷᱟᱱ ᱫᱚ ᱟᱹᱰᱤ ᱱᱟᱯᱟᱭᱟ ᱢᱟᱱᱮ ᱠᱷᱮᱛ ᱦᱟᱥᱟᱴᱟ ᱟᱹᱰᱤ ᱡᱩᱛ ᱛᱟᱦᱮᱱᱟ ᱟᱨᱠᱤ ᱾ ᱦᱮᱲᱦᱮᱫ ᱵᱮᱼ ᱚᱠᱚᱭ ᱦᱮᱲᱦᱮᱫ ᱨᱮ ᱦᱚᱸ ᱩᱱᱟᱹᱜ ᱵᱟᱝ ᱦᱩᱭᱩᱜᱼᱟ ᱩᱱᱟᱹᱜ ᱜᱷᱟᱥ ᱵᱟᱝ ᱡᱟᱱᱟᱢ ᱞᱮᱠᱷᱟ ᱫᱚ ᱵᱟᱝ ᱦᱮᱲᱦᱮᱫ ᱞᱮᱱ ᱠᱟᱱᱟ ᱤᱭᱩᱨᱤᱭᱟ ᱵᱚᱱ ᱪᱷᱩᱲᱟᱹᱣᱫᱟ ᱵᱟᱥ ᱾
ᱛᱟᱦᱚᱞᱮ ᱟᱹᱵᱤᱱ ᱨᱮᱱ ᱚᱲᱟᱜ ᱦᱚᱲ ᱠᱚ ᱫᱚ ᱥᱟᱱᱟᱢ ᱠᱚᱜᱮ ᱱᱟᱯᱟᱭ ᱵᱟᱲᱟ ᱜᱮᱛᱚ ᱾
ᱦᱮᱸ ᱱᱟᱯᱟᱭ ᱵᱟᱲᱟ ᱜᱮ ᱢᱮᱱᱟᱜ ᱠᱚᱣᱟ ᱱᱤᱛᱚᱜ ᱫᱚ ᱟᱨᱠᱤ᱾ ᱚᱱᱟᱜᱮ ᱟᱫᱚ ᱠᱚ ᱞᱟᱹᱭ ᱵᱟᱲᱟᱭᱮᱫᱟ ᱚᱲᱟᱜ ᱦᱚᱲ᱾ ᱢᱤᱛᱟᱹᱧ ᱠᱟᱱᱟ ᱠᱚ ᱡᱮ ᱢᱳᱵᱟᱭᱤᱞ ᱠᱚᱯᱮ ᱜᱷᱟᱱᱴᱟ ᱵᱟᱲᱟᱮᱫᱟ ᱪᱮᱫ ᱪᱟᱥ ᱦᱩᱭᱩᱜᱼᱟ ᱥᱮ ᱵᱟᱝ ᱱᱮᱥ ᱫᱚ ᱠᱷᱚᱵᱚᱨ ᱠᱚ ᱵᱟᱯᱮ ᱞᱟᱹᱭ ᱵᱟᱲᱟ ᱾ ᱪᱮᱫ ᱠᱟᱱᱟ ᱪᱮᱫ ᱵᱟᱝ ᱟᱫᱚ ᱮᱢᱱᱤ ᱦᱩᱭ ᱫᱚ ᱦᱩᱭᱩᱜᱼᱟ ᱪᱟᱥ ᱫᱚ ᱠᱟᱹᱴᱤᱡ ᱫᱮᱨᱤᱜᱼᱟ ᱚᱱᱟ ᱾
ᱫᱮᱨᱤᱜᱼᱟ ᱥᱚᱢᱚᱭ ᱯᱟᱨᱚᱢᱚᱜᱼᱟ ᱟᱨᱠᱤ ᱾
ᱦᱮᱸ ᱦᱮᱸ, ᱞᱟᱦᱟ ᱛᱮᱫᱚ ᱢᱟᱱᱮ ᱪᱮᱫ ᱞᱟᱦᱟᱛᱮᱮᱫ ᱠᱚ ᱞᱟᱹᱭ ᱛᱟᱦᱮᱸᱡ ᱡᱮ ᱟᱢᱟᱵᱚᱛᱤ ᱡᱚᱢ ᱠᱷᱟᱡ ᱪᱟᱥ ᱨᱮᱠᱚ ᱟᱬᱜᱚᱱᱟ ᱾ ᱟᱨ ᱱᱮᱛᱟᱨ ᱫᱚ ᱢᱟᱱᱮ ᱟᱢᱟᱵᱚᱛᱤ ᱡᱚᱢ ᱠᱟᱛᱮᱮᱫ ᱜᱮ ᱪᱟᱨᱟ ᱠᱚ ᱜᱤᱰᱤ ᱦᱩᱭ ᱟᱠᱟᱱᱟ ᱱᱤᱡᱮ ᱫᱚ ᱾